ᱦᱮᱞᱳ᱾
ᱦᱟᱸ, ᱡᱚᱦᱟᱨ ᱥᱟᱞᱟᱜ ᱜᱮ ᱟᱛᱟᱝ ᱫᱟᱨᱟᱢ ᱟ ᱟᱹᱞᱤᱧ ᱥᱮᱫ ᱠᱷᱚᱚᱡ ᱦᱚᱸ᱾
ᱩᱸ, ᱡᱚᱦᱟᱨ ᱡᱚᱦᱟᱨ ᱥᱟᱹᱜᱩᱱ ᱫᱟᱨᱟᱢ᱾
ᱟᱫᱚ ᱢᱟ ᱞᱟᱹᱭ ᱵᱮᱱ ᱪᱮᱫ ᱞᱮᱠᱟ?
ᱠᱷᱚᱵᱚᱨ ᱠᱚᱫᱚ ᱱᱚᱛᱮ ᱱᱟᱯᱟᱭ ᱵᱟᱲᱟ ᱜᱮ ᱱᱟᱦᱟᱜ᱾ ᱟᱨ ᱚᱱᱛᱮ ᱜᱮ ᱢᱟ ᱪᱮᱫ ᱞᱮᱠᱟ ᱟᱨ ᱚᱱᱟ ᱥᱚᱸᱜᱮ ᱠᱷᱚᱵᱚᱨ ᱠᱚ ᱞᱟᱹᱭ ᱥᱚᱸᱜᱮ ᱱᱟᱥᱮᱱᱟᱜ ᱥᱟᱛᱟᱢ ᱦᱚᱸᱵᱮᱱ ᱞᱟᱹᱭ ᱛᱚᱨᱟᱭᱟ᱾
ᱦᱮᱸ ᱮᱱ ᱠᱟᱛᱷᱟ ᱫᱚ ᱥᱟᱛᱟᱢ ᱞᱮᱠᱟᱟᱜᱮ ᱱᱟᱯᱟᱭ ᱥᱟᱞᱟᱜ ᱜᱮ ᱟᱨ ᱥᱚᱛᱟᱢ ᱞᱮᱠᱟᱟᱜᱮ ᱞᱟᱹᱭ᱾ ᱥᱟᱞᱟᱜ ᱜᱮ ᱱᱚᱸᱰᱮ ᱫᱚ ᱜᱟᱱᱚᱜ-ᱟ ᱟᱫᱚ ᱢᱟᱥᱮ᱾ ᱪᱮᱫ ᱞᱮᱠᱟ ᱥᱟᱛᱟᱢ ᱥᱟᱞᱟᱜ ᱫᱚ ᱚᱠᱟ ᱞᱮᱠᱟᱞᱟᱝ ᱞᱟᱦᱟ ᱪᱟᱞᱟᱣᱚᱜ-ᱟ ᱡᱩᱫᱤ ᱤᱝᱠᱟᱹ᱾ ᱵᱮᱱ ᱦᱩᱫᱤᱥ ᱧᱟᱢᱮᱫ ᱠᱷᱟᱱ᱾
ᱦᱩᱸ, ᱟᱫᱚ ᱟᱹᱞᱤᱧ ᱫᱚᱞᱤᱧ ᱩᱭᱦᱟᱹᱨᱮᱫ ᱛᱟᱸᱦᱮᱱᱟ᱾ ᱱᱟᱦᱟᱜ ᱡᱚᱦᱚᱜ ᱨᱮᱱ᱾ ᱠᱚᱲᱟ ᱜᱤᱫᱽᱨᱟᱹ ᱥᱮ ᱠᱩᱲᱤ ᱜᱤᱫᱽᱨᱟᱹ᱾ ᱤᱫᱤ ᱠᱟᱛᱮᱱ ᱦᱟᱸᱜ᱾ ᱱᱚᱣᱟ ᱤᱥᱠᱩᱞ ᱠᱚᱞᱮᱡᱽ ᱨᱮ ᱪᱮᱫ ᱞᱮ ᱠᱟ ᱠᱚ ᱚᱞ ᱯᱟᱲᱦᱟᱜ ᱠᱟᱱᱟ? ᱟᱫᱚ ᱱᱚᱣᱟ ᱤᱫᱤ ᱠᱟᱛᱮ ᱜᱟᱞᱢᱟᱨᱟᱣ ᱞᱮᱠᱷᱟᱡ ᱫᱚ ᱪᱮᱫ ᱞᱮᱠᱟ ᱜᱟᱱᱚᱜ-ᱟ ᱥᱮ ᱵᱟᱝᱜᱮ?
ᱦᱮᱸ ᱤᱥᱠᱩᱞ ᱠᱚᱞᱮᱡᱽ ᱨᱮ ᱪᱮᱫ ᱞᱮᱠᱟ ᱠᱚ ᱚᱞ ᱯᱟᱲᱦᱟᱣᱚᱜ ᱠᱟᱱᱟ ᱟᱫᱚ᱾ ᱚᱠᱟ ᱞᱮᱠᱟ ᱠᱚ ᱚᱞ ᱯᱟᱲᱦᱟᱜ ᱠᱟᱱᱟ ᱚᱱᱟᱜᱮ ᱥᱟᱛᱟᱢ? ᱥᱮ
ᱦᱮᱸ ᱚᱠᱟᱞᱮᱠᱟ ᱢᱟᱱᱮ ᱱᱟᱦᱟᱜ ᱡᱩᱜᱽ, ᱱᱟᱦᱟᱜ ᱡᱩᱜᱽ ᱟᱨ ᱱᱤᱛᱚᱜ ᱟᱜ ᱡᱩᱜᱽ ᱨᱮᱭᱟᱜ ᱱᱟᱥᱮᱱᱟᱜ ᱠᱚᱢᱯᱮᱭᱟᱨ ᱚᱱᱠᱟᱟᱱᱚᱜ ᱠᱟᱛᱮᱫ ᱮᱱᱛᱮᱮᱫ ᱜᱟᱞᱢᱟᱨᱟᱣ ᱨᱮᱭᱟᱜ ᱥᱟᱛᱟᱢ ᱫᱚ᱾
ᱟᱪᱪᱷᱟ᱾ ᱢᱟᱱᱮ ᱱᱟᱦᱟᱜ ᱡᱩᱜᱽ ᱟᱨ ᱱᱤᱛᱳᱜ ᱟᱜ ᱡᱩᱜᱽ ᱟᱨ ᱥᱟᱶᱛᱮ ᱯᱟᱹᱦᱤᱞᱟᱜ ᱡᱩᱜᱽ ᱦᱚᱸ ᱯᱟᱥᱮᱡ ᱱᱟᱥᱮ ᱱᱟᱥᱮ᱾ ᱥᱮ ᱚᱱᱠᱟ?
ᱦᱳᱭ ᱦᱳᱭ ᱦᱳᱭ᱾
ᱟᱪᱪᱷᱟ᱾ ᱟᱫᱚ ᱱᱟᱦᱟᱜ ᱡᱩᱜᱽ ᱫᱚ ᱱᱟᱦᱟᱜ ᱞᱤᱧ ᱦᱩᱫᱤᱥ ᱧᱟᱢᱫᱟ ᱢᱮᱱ ᱛᱮ ᱢᱟᱱᱮ ᱚᱞᱚᱜ ᱯᱟᱲᱦᱟᱜ ᱜᱤᱫᱽᱨᱟᱹ᱾ ᱤᱥᱠᱩᱞ ᱨᱮ ᱤᱫᱤ ᱠᱟᱛᱮᱫ ᱞᱟᱦᱟ ᱥᱮᱫ ᱫᱚ ᱱᱟᱦᱟᱜ ᱦᱩᱭ ᱫᱟᱲᱮᱭᱟᱜ-ᱟ ᱡᱮ, ᱰᱤᱡᱤᱴᱮᱹᱞ ᱫᱩᱱᱭᱟᱹ ᱞᱮᱠᱟ ᱛᱮᱜᱮ ᱦᱟᱸᱜ ᱯᱟᱥᱮᱡ ᱠᱚ ᱪᱟᱞᱟᱣ ᱵᱟᱱᱟᱣ ᱪᱟᱞᱟᱣ ᱤᱫᱤᱭᱮᱜ-ᱟ᱾ ᱟᱫᱚ ᱟᱵᱮᱱ ᱪᱮᱫ ᱞᱮᱠᱟ ᱵᱮᱱ ᱦᱩᱫᱤᱥ ᱧᱟᱢ ᱧᱚᱜ ᱟᱠᱟᱫᱟ?
ᱦᱩᱸ ᱦᱩᱸ ᱟᱹᱞᱤᱧ ᱦᱚᱸ ᱫᱚ ᱚᱱᱠᱟ ᱜᱮᱞᱤᱧ ᱩᱭᱦᱟᱹᱨ ᱧᱟᱢᱮᱫ ᱠᱟᱱᱟ᱾ ᱟᱪᱪᱷᱟ ᱱᱚᱣᱟ ᱤᱫᱤ ᱠᱟᱛᱮᱜ ᱟᱹᱞᱤᱧ ᱫᱚ ᱱᱤᱭᱟᱹ ᱵᱟᱲᱟᱭ ᱡᱚᱝ ᱥᱟᱱᱟ ᱞᱤᱧᱟᱹ᱾ ᱡᱮ ᱟᱹᱵᱤᱱᱺ ᱡᱟᱦᱟᱸ ᱠᱚᱨᱮ ᱤᱥᱠᱩᱞ ᱠᱚᱵᱮᱱ ᱧᱮᱞ ᱵᱟᱲᱟ ᱦᱟᱠᱟᱫᱟ ᱮᱱᱠᱷᱟᱡ ᱫᱚ ᱚᱱᱟ ᱠᱚᱨᱮ ᱮᱸᱻ ᱯᱟᱹᱦᱤᱞ ᱪᱮᱫ ᱠᱚ ᱛᱟᱦᱮᱸ ᱠᱟᱱᱟ? ᱚᱱᱟ ᱡᱟᱦᱟᱸ ᱟᱵᱮᱱ ᱵᱮᱱ ᱧᱮᱞ ᱠᱟᱫᱟ᱾ ᱟᱨ ᱱᱤᱛᱚᱜ-ᱟᱜ ᱡᱩᱜᱽ ᱨᱮ᱾ ᱪᱮᱫ ᱠᱚᱠᱚ ᱟᱯᱰᱮᱴ ᱠᱮᱜᱼᱟ ᱟᱫᱚ ᱚᱱᱟ ᱠᱚ ᱱᱟᱥᱮᱱᱟᱜ ᱚᱱᱠᱟ? ᱜᱟᱞᱢᱟᱨᱟᱣ ᱧᱚᱜ ᱞᱮᱠᱟᱱᱡ ᱫᱚ ᱱᱟᱯᱟᱭ ᱧᱚᱜ ᱠᱚᱜᱼᱟ ᱾
ᱯᱟᱹᱦᱤᱞᱟᱜ ᱚᱵᱚᱥᱛᱷᱟ ᱞᱮᱠᱟ ᱛᱮᱫᱚ ᱱᱚᱣᱟ ᱯᱨᱟᱭᱢᱟᱨᱤ ᱠᱷᱚᱱ ᱤᱫᱤ ᱠᱟᱛᱮ ᱢᱟᱫᱽᱫᱷᱚ ᱵᱤᱫᱽᱫᱟᱞᱚᱭ ᱠᱚ ᱢᱮᱛᱟᱣᱟᱜᱼᱟ ᱾ ᱟᱫᱚ ᱚᱱᱟᱻ ᱚᱠᱛᱮ ᱞᱮᱠᱟ ᱛᱮᱫᱚᱻ ᱱᱚᱣᱟᱻ ᱟᱥᱲᱟ ᱠᱚᱫᱚ ᱥᱮ ᱥᱤᱥᱠᱩᱞ ᱠᱚᱫᱚ ᱥᱟᱺᱜᱤᱧ ᱧᱚᱜ ᱛᱟᱦᱮᱸ ᱧᱚᱜᱚᱜ ᱠᱟᱱ ᱛᱟᱦᱮᱱᱟ ᱚᱠᱟ ᱠᱚᱨᱮ ᱫᱚ ᱾ ᱟᱨ ᱱᱤᱛᱚᱜ ᱫᱚ ᱢᱮᱛᱟᱜ ᱵᱮᱱ ᱥᱩᱨ ᱧᱚᱜ ᱟᱠᱟᱱ ᱜᱮᱭᱟ ᱟᱹᱛᱩ ᱚᱲᱟᱜ ᱧᱚᱜ ᱦᱚᱸ ᱟᱨ ᱛᱤᱱᱟᱹᱜ ᱜᱟᱱ ᱫᱚ ᱦᱟᱸᱜ ᱰᱷᱮᱨ ᱥᱟᱺᱜᱤᱧ ᱫᱚ ᱵᱟᱝ ᱦᱩᱭ ᱧᱚᱜᱚᱜᱼᱟ ᱾ ᱟᱨ ᱱᱚᱣᱟ ᱯᱟᱲᱦᱟᱜ ᱚᱠᱛᱮ ᱦᱚᱸ ᱱᱚᱝᱠᱟ ᱡᱚᱢᱟᱜ ᱧᱩᱣᱟᱜ ᱢᱟ ᱤᱥᱠᱩᱞ ᱨᱮ ᱵᱟᱝ ᱠᱚ ᱮᱢ ᱵᱟᱲᱟᱜ ᱠᱟᱱ ᱛᱟᱦᱮᱱᱟ ᱾ ᱟᱫᱚ ᱱᱮᱛᱟᱨ ᱫᱚᱠᱚ ᱮᱢ ᱧᱚᱜᱚᱜ ᱠᱟᱱ ᱜᱮᱭᱟ ᱟᱨ ᱫᱟᱹᱞ ᱪᱟᱣᱞᱮ ᱠᱚᱦᱚᱸ ᱵᱚᱨᱟ ᱵᱚᱨᱟ ᱠᱚ ᱮᱢ ᱵᱟᱲᱟᱜ ᱠᱟᱱ ᱛᱟᱦᱮᱱᱟ ᱾ ᱟᱫᱚ ᱱᱮᱛᱟᱨ ᱫᱚ ᱚᱱᱟ ᱵᱚᱫᱚᱞ ᱛᱮ ᱠᱟᱹᱣᱰᱤ ᱨᱮ ᱵᱚᱫᱚᱞᱮᱱᱟ ᱾ ᱟᱫᱚ ᱟᱵᱮᱱ ᱪᱮᱫ ᱞᱮᱠᱟ ᱵᱮᱮᱱ ᱧᱮᱞ ᱧᱟᱢ ᱧᱚᱜ ᱠᱟᱫᱟ? ᱟᱵᱮᱱ ᱦᱚᱸᱵᱮᱱ ᱞᱟᱹᱭ ᱫᱟᱲᱮ ᱧᱚᱜᱼᱟ ᱾
ᱟᱫᱚ ᱡᱟᱦᱟᱸ ᱟᱹᱞᱤᱧ ᱞᱤᱧ ᱛᱟᱦᱮᱸ ᱠᱟᱱᱟ ᱥᱮᱞᱤᱧ ᱦᱟᱨᱟᱼᱵᱩᱨᱩ ᱠᱟᱱᱟ ᱟᱫᱚ ᱚᱱᱟ ᱟᱲᱮᱯᱟᱥᱮ ᱨᱮᱭᱟᱜ ᱥᱤᱥᱠᱩᱞ ᱠᱚ ᱤᱫᱤ ᱠᱟᱛᱮᱫ ᱞᱤᱧ ᱜᱟᱞᱢᱟᱨᱟᱣᱟ ᱟᱨ ᱥᱮ ᱞᱤᱧ ᱞᱟᱹᱭ ᱥᱚᱫᱚᱨᱟ ᱟᱨ ᱠᱚᱲᱟ ᱜᱤᱫᱽᱨᱟᱹ ᱠᱩᱲᱤ ᱜᱤᱫᱽᱨᱟᱹ ᱱᱮᱛᱟᱨ ᱪᱮᱫ ᱞᱮᱠᱟ ᱠᱚ ᱚᱞ ᱯᱟᱲᱟᱜ ᱠᱟᱱᱟ ᱚᱱᱟ ᱦᱚᱸ ᱱᱟᱥᱮᱱᱟᱜ ᱦᱩᱰᱤᱧ ᱢᱟᱪᱷᱟ ᱛᱮᱞᱤᱧ ᱞᱟᱹᱭ ᱥᱚᱫᱚᱨᱟ ᱾ ᱡᱟᱦᱟᱸ ᱮᱱ ᱵᱮᱛᱟᱨ ᱨᱮᱭᱟᱜ ᱚᱱᱠᱟ ᱤᱥ ᱠᱩᱞ ᱠᱚᱞᱮᱡᱽ ᱠᱚ ᱛᱟᱦᱮᱸ ᱠᱟᱱᱟ, ᱠᱷᱟᱥ ᱠᱟᱨ ᱛᱮᱫ ᱫᱚ ᱱᱟᱦᱟᱜ ᱱᱚᱣᱟ ᱯᱨᱟᱭᱢᱟᱨᱤ ᱥᱤᱥᱠᱩᱞ ᱮᱛᱚᱦᱚᱵ ᱤᱥᱠᱩᱞ ᱞᱮᱠᱟ ᱚᱱᱠᱟ ᱛᱚ ᱟᱫᱚ ᱚᱱᱟ ᱠᱚᱨᱮ ᱫᱚ ᱱᱟᱦᱟᱜ ᱟᱹᱰᱤ ᱢᱚᱸᱡᱽ ᱜᱮ ᱪᱟᱞᱟᱜ ᱠᱟᱱ ᱛᱟᱦᱮᱸ ᱠᱟᱱᱟ ᱟᱨ ᱟᱹᱰᱤ ᱨᱟᱹᱥᱠᱟᱹ ᱜᱮ ᱧᱮᱞᱚᱜᱚᱜ ᱠᱟᱱ ᱛᱟᱦᱮᱱᱟ ᱾ ᱵᱷᱟᱞᱮ ᱚᱱᱟ ᱞᱟᱦᱟ ᱪᱚᱜ ᱨᱮᱫᱚ ᱚᱱᱠᱟ ᱨᱮᱸᱜᱮᱡ ᱱᱟᱪᱟᱨ ᱧᱚᱜ ᱜᱮ ᱛᱟᱦᱮᱸ ᱠᱟᱱᱟ ᱾ ᱞᱮᱠᱤᱱ ᱦᱟᱸᱜ ᱚᱱᱠᱟ ᱤᱥᱠᱩᱞ ᱠᱚᱫᱚ ᱦᱟᱸᱜ ᱢᱚᱡᱽ ᱧᱚᱜ ᱜᱮ ᱦᱟᱸᱜ ᱩᱱᱟᱹᱜ ᱯᱷᱮᱥᱮᱞᱤᱴᱤ ᱵᱟᱭ ᱛᱟᱦᱮᱱ ᱨᱮᱦᱚᱸ ᱵᱚᱞᱮ ᱮᱰᱩᱠᱮᱥᱚᱱ ᱥᱤᱥᱴᱮᱢ ᱫᱚ ᱦᱟᱸᱜ ᱢᱚᱸᱡᱽ ᱧᱚᱜ ᱛᱟᱦᱮᱸ ᱠᱟᱱᱟ ᱾ ᱢᱮᱱ ᱵᱟᱠᱷᱟᱱ ᱫᱚ ᱡᱮᱭᱥᱮ ᱦᱟᱸᱜ ᱡᱮ ᱦᱚᱲ ᱠᱚᱠᱚ ᱚᱱᱠᱟ ᱠᱚ
ᱚᱞ ᱯᱟᱲᱦᱟᱣ ᱱᱚᱜᱼ ᱱᱟᱥᱮᱱᱟᱜ ᱥᱮᱠᱚ ᱰᱮᱵᱷᱞᱚᱯ ᱧᱚᱜ ᱮᱱᱟ ᱥᱮ ᱠᱟᱹᱢᱤ ᱠᱚᱠᱚ ᱵᱟᱲᱟᱭ ᱱᱚᱜ ᱚᱪᱚ ᱠᱮᱫᱮᱫᱼᱟ ᱾ ᱛᱚ ᱮᱱᱠᱷᱟᱱ ᱫᱚ ᱦᱟᱸᱜ ᱚᱱᱠᱟ ᱥᱚᱨᱠᱟᱨᱤ ᱤᱥᱠᱩᱞ ᱠᱚᱨᱮ ᱫᱚ ᱦᱟᱸᱜ ᱵᱟᱝ ᱠᱚ ᱵᱷᱮᱡᱟᱭᱮᱫ ᱠᱚᱣᱟ ᱟᱨ ᱱᱚᱣᱟ ᱯᱨᱟᱭᱵᱷᱮᱴ ᱤᱥᱠᱩᱞ ᱠᱚᱨᱮ ᱜᱮ ᱦᱟᱸᱜ ᱠᱚ ᱵᱷᱮᱡᱟᱭᱮᱫ ᱠᱚᱣᱟ᱾ ᱜᱤᱫᱽᱨᱟᱹ ᱠᱚ ᱟᱨ ᱩᱱᱠᱩ ᱡᱟᱦᱟᱸᱭ ᱜᱤᱫᱽᱨᱟᱹ ᱠᱚ ᱪᱟᱞᱟᱜ ᱠᱟᱱᱟ ᱮᱱᱠᱷᱟᱡ ᱫᱚ ᱩᱱᱠᱩ ᱫᱚ ᱱᱟᱦᱱᱟᱜ ᱵᱟᱝᱠᱚ ᱩᱱᱟᱹᱜ ᱢᱚᱸᱡᱽ ᱛᱮ ᱵᱟᱝᱠᱚ ᱵᱟᱲᱟᱭᱮᱫ ᱠᱟᱱᱟ ᱾ ᱪᱮᱫᱟᱜ ᱥᱮ ᱜᱟᱨᱞᱮᱱ ᱟᱭᱩ-ᱵᱟᱵᱟ ᱜᱟᱹᱰᱤᱞᱱ ᱢᱟᱞᱟ ᱵᱟᱹᱱᱩᱜ ᱠᱚᱣᱟ ᱾ ᱜᱤᱫᱽᱨᱟᱹ ᱜᱟᱹᱰᱤ ᱞᱳᱱ ᱩᱱᱠᱩ ᱞᱟᱹᱜᱤᱫ ᱟᱨ ᱱᱚᱣᱟ ᱥᱚᱨᱠᱟᱨᱤ ᱥᱤᱥᱠᱩᱞ ᱫᱚ ᱱᱟᱦᱟᱜ ᱟᱫᱚ ᱱᱚᱝᱠᱟ ᱱᱟᱥᱮᱱᱟᱜ ᱤᱭᱟᱹ ᱧᱚᱜ ᱮᱱᱟ ᱢᱟᱱᱮ ᱰᱷᱤᱞᱟᱹᱣ ᱱᱚ-ᱜ ᱮᱱᱟ ᱾ ᱟᱫᱚ ᱱᱚᱜᱼᱚ ᱱᱚᱝᱠᱟ ᱞᱤᱧ ᱧᱮᱞ ᱧᱟᱢᱮᱫ ᱠᱟᱱᱟ ᱟᱫᱚ ᱢᱟ ᱱᱚᱣᱟ ᱠᱚ ᱤᱫᱤ ᱠᱟᱛᱮ ᱟᱵᱤᱱ ᱦᱚᱸ ᱱᱟᱥᱮᱱᱟᱜ ᱵᱮᱱ ᱞᱟᱹᱭ ᱥᱚᱫᱚᱨ ᱱᱚᱜᱟ ᱾
ᱦᱮᱸ ᱴᱷᱤᱠ ᱜᱮᱵᱮᱱ ᱞᱟᱹᱭ ᱠᱮᱫᱟ ᱾ ᱟᱵᱮᱱ ᱱᱚᱝᱠᱟ ᱱᱤᱛᱚᱜ ᱫᱚ ᱱᱟᱥᱮᱱᱟᱜ ᱫᱚ ᱩᱛᱱᱟᱹᱣ ᱧᱚᱜ ᱟᱠᱟᱱ ᱜᱮᱭᱟ ᱾ ᱞᱟᱦᱟ ᱛᱮᱫᱚ ᱩᱱᱟᱹᱜ ᱩᱛᱱᱟᱹ ᱱᱚᱜ ᱵᱟᱠᱚ ᱛᱟᱦᱮᱸ ᱠᱟᱱᱟ ᱾ ᱚᱞᱚᱜ ᱠᱚᱲᱟ ᱜᱤᱫᱽᱨᱟᱹ ᱥᱮ ᱠᱩᱲᱤ ᱜᱤᱫᱽᱨᱟᱹ ᱠᱚ, ᱥᱮ ᱩᱱᱠᱩ ᱨᱮᱱ ᱜᱷᱟᱨᱚᱸᱡᱽᱤᱭᱟᱹ ᱠᱚ ᱾ ᱛᱚ ᱚᱱᱟᱛᱮ ᱚᱱᱠᱟᱱ ᱥᱚᱨᱠᱟᱨᱤ ᱤᱥᱠᱩᱞ ᱠᱚᱨᱮ ᱠᱚ ᱤᱫᱤ ᱵᱟᱲᱟᱭᱮᱫ ᱠᱚ ᱛᱟᱦᱮᱱᱟ ᱥᱮ ᱪᱟᱞᱟᱜ ᱠᱟᱱ ᱛᱟᱦᱮᱱᱟ ᱛᱚ ᱚᱱᱟ ᱞᱮᱠᱟ ᱛᱮᱫᱚ ᱱᱟᱥᱮ ᱠᱮᱴᱮᱡ ᱫᱚ ᱵᱩᱡᱷᱟᱹᱣ ᱵᱟᱲᱟᱜ ᱠᱟᱱ ᱛᱟᱦᱮᱱ ᱜᱮᱭᱟ ᱟᱫᱚ ᱡᱮ ᱞᱮᱠᱟ ᱩᱱᱠᱩ ᱜᱷᱟᱨᱚᱸᱡᱤᱭᱟᱹ ᱠᱚ ᱱᱟᱥᱮ ᱠᱚ ᱦᱩᱫᱤᱥ ᱵᱩᱸᱫᱤᱥ ᱧᱚᱜ ᱮᱱᱟ ᱟᱫᱳ ᱩᱱᱠᱩ ᱫᱚ ᱯᱨᱟᱭᱵᱷᱮᱴ ᱨᱮ ᱠᱚ ᱤᱫᱤ ᱠᱮᱫ ᱠᱚᱣᱟ ᱟᱫᱳ ᱯᱨᱟᱭᱵᱷᱮᱴ ᱨᱮᱠᱚ ᱤᱫᱤ ᱠᱮᱫ ᱠᱚᱣᱟ ᱟᱨ ᱱᱚᱛᱮ ᱱᱟᱥᱮᱱᱟᱜ ᱱᱩᱠᱩ ᱨᱮᱸᱜᱮᱡ ᱧᱚᱜ ᱥᱮ ᱤᱭᱟᱹ ᱪᱤᱠᱟᱹ ᱧᱚᱜ ᱢᱮᱱᱟᱜ ᱠᱚᱣᱟ ᱩᱱᱠᱩ ᱫᱚ ᱱᱟᱦᱟᱸᱜ ᱥᱚᱨᱠᱟᱨᱤ ᱨᱮ ᱢᱮᱱᱟᱜ.... ᱠᱟᱣᱟ, ᱟᱫᱚ ᱚᱱᱟ ᱨᱮᱱᱟᱜ ᱥᱩᱫᱷᱨᱟᱹᱜ-ᱟ ᱥᱮ ᱵᱚᱱᱚᱫᱚᱞ ᱫᱚ ᱱᱟᱥᱮ ᱡᱩᱫᱟᱹᱜ ᱠᱟᱱ ᱜᱮᱭᱟ ᱪᱮᱫᱟᱜ ᱥᱮ ᱩᱱᱤ ᱦᱚᱸᱭ ᱧᱮᱞ ᱧᱟᱢᱮᱫᱼᱟ ᱱᱚᱝᱠᱟ ᱱᱳᱸᱠᱟ ᱢᱮᱱᱟᱜ ᱚᱵᱚᱥᱛᱷᱟ ᱛᱚ ᱤᱧ ᱫᱚ ᱱᱚᱲᱮᱧ ᱤᱫᱤᱭᱮᱭᱟ ᱟᱫᱚ ᱱᱟᱥᱮᱱᱟᱜ ᱫᱚ ᱤᱯᱷᱮᱠᱴ ᱯᱟᱲᱟᱣ ᱧᱚᱜᱚᱜ ᱞᱮᱠᱟ ᱧᱮᱞᱚᱜᱚᱜ ᱠᱟᱱᱟ ᱟᱫᱚ ᱢᱟ ᱟᱵᱮᱱ ᱦᱚᱸ ᱨᱚᱲ ᱧᱚᱜ ᱱᱚᱜ ᱠᱟᱛᱮᱫ ᱞᱟᱹᱭᱵᱮᱱ ᱥᱮ ᱪᱮᱫ ᱵᱮᱱ ᱦᱩᱫᱤᱥᱮᱫ
ᱦᱩᱸ ᱟᱫᱚ ᱠᱟᱛᱷᱟ ᱫᱚ ᱱᱤᱭᱟᱹ ᱜᱮ ᱦᱩᱭᱩᱜ ᱠᱟᱱᱟ ᱡᱮ ᱡᱟᱦᱟᱸ ᱫᱚ ᱡᱟᱦᱟᱸ ᱞᱮᱠᱟ ᱜᱮ
ᱟᱸᱻ ᱟᱵᱚ ᱦᱚᱸ ᱥᱮ ᱱᱟᱦᱟᱜ ᱡᱩᱜᱽ ᱨᱮᱱ ᱠᱚᱲᱟ ᱜᱤᱫᱽᱨᱟᱹ ᱠᱩᱲᱤ ᱜᱤᱫᱽᱨᱟᱹ ᱩᱸ.. ᱮᱸ... ᱢᱮᱱᱟᱜ ᱟᱠᱟᱫ ᱠᱚ ᱦᱩᱰᱤᱧ ᱦᱩᱰᱤᱧ ᱠᱚ ᱛᱚ ᱩᱱᱠᱩ ᱠᱚ ᱜᱟᱭᱤᱰ ᱞᱮᱱ ᱠᱚ ᱞᱟᱹᱜᱤᱫ ᱫᱚ ᱩᱱᱠᱩ ᱠᱷᱚᱱᱟᱜ ᱪᱮᱛᱟᱱ ᱫᱷᱟᱯ ᱨᱮ ᱡᱟᱦᱟᱸ ᱠᱚᱠᱚ ᱚᱞ ᱯᱟᱲᱦᱟᱣ ᱨᱟᱠᱟᱵ ᱮᱱᱟ ᱟᱫᱚ ᱩᱱᱠᱩ ᱠᱚᱦᱚᱸ ᱚᱱᱠᱟ ᱟᱺ... ᱤᱥᱠᱩᱞ ᱠᱚᱞᱮᱡᱽ ᱥᱮ ᱥᱚᱢᱟᱡᱽ ᱟᱸ... ᱪᱮᱛᱟᱱ ᱨᱮᱦᱚᱸ ᱟᱫᱚ ᱱᱟᱥᱮᱱᱟᱜ ᱤᱭᱟᱹ ᱫᱚᱦᱚ ᱫᱚᱨᱠᱟᱨ ᱠᱟᱱᱟ ᱢᱮᱱᱫᱚ ᱥᱚᱢᱚᱭ ᱮᱢᱟᱜ ᱫᱚᱨᱠᱟᱨ ᱠᱟᱱᱟ ᱡᱟᱦᱟᱸ ᱫᱚ ᱚᱱᱟᱨᱮ ᱥᱩᱫᱷᱟᱹᱨ ᱧᱮᱞ ᱧᱟᱢᱚᱜᱚᱜ ᱟᱫᱚ ᱱᱚᱜᱼᱚ ᱱᱚᱝᱠᱟ ᱟᱹᱞᱤᱧ ᱞᱤᱧ ᱩᱭᱦᱟᱹᱨ ᱦᱚᱪᱚᱭᱮᱫ ᱠᱟᱱᱟ ᱡᱮᱢᱚᱱ ᱟᱸ... ᱡᱮ ᱞᱮᱠᱟ ᱦᱟᱸᱜ ᱱᱤᱛᱚᱜ ᱜᱤ ᱟᱹᱞᱤᱧ ᱞᱤᱧ ᱩᱭᱦᱟᱹᱨᱟ ᱱᱚᱶᱟ ᱮᱸ ᱟᱵᱚ ᱫᱚ ᱮᱴᱟᱜ ᱡᱤᱱᱤᱥ ᱫᱚ ᱟᱹᱰᱤ ᱜᱟᱱ ᱵᱚᱱ ᱵᱟᱲᱟᱭ ᱜᱮᱭᱟ. ᱞᱮᱠᱤᱱ ᱱᱚᱶᱟ ᱵᱷᱟᱨᱚᱛ ᱫᱤᱥᱚᱢ ᱨᱮ ᱛᱤᱱᱟᱹᱜ ᱜᱟᱱ ᱥᱟ. ᱱᱴᱤᱥᱴ ᱢᱮᱱᱟᱜ ᱠᱚᱣᱟ ᱯᱟᱸᱪ ᱴᱮᱡ ᱜᱟᱱ ᱧᱩᱛᱩᱢ ᱦᱚᱸ ᱵᱟᱠᱚ ᱞᱟᱹᱭ ᱫᱟᱲᱮᱭᱟᱜᱼᱟ ᱦᱮᱸ ᱟᱨ ᱮᱴᱟ ᱟᱜ ᱡᱤᱱᱤᱥ ᱫᱚ ᱱᱩᱭ ᱦᱤᱨᱚ ᱠᱟᱱᱟᱭ ᱦᱟᱹᱱᱤ ᱠᱷᱤᱞᱟᱲᱤ ᱛᱚ ᱱᱚᱶᱟ ᱠᱚ ᱫᱚ ᱠᱚ ᱞᱟᱹᱭ ᱫᱟᱲᱮᱭᱟᱜᱼᱟ ᱟᱫᱚ ᱚᱱᱟ ᱞᱮᱠᱟᱛᱮ ᱟᱫᱚᱞᱤᱧ ᱢᱮᱱ ᱦᱚᱪᱚᱭᱮᱫ ᱠᱟᱱᱟ ᱢᱟ ᱟᱵᱮᱱ ᱦᱚᱸ ᱞᱟᱦᱟ ᱥᱮᱫ
ᱦᱩᱹ ᱥᱟᱹᱨᱤ ᱜᱮ ᱵᱮᱱ ᱞᱟᱹᱭ ᱠᱮᱫᱟ ᱱᱚᱣᱟ ᱥᱟᱭᱮᱱᱴᱤᱥᱴ ᱛᱤᱱᱟᱹᱜ ᱢᱮᱱᱟᱜ ᱠᱚᱣᱟ ᱰᱚᱠᱴᱚᱨ ᱛᱤᱱᱟᱹᱜ ᱢᱮᱱᱟᱜ ᱠᱚᱣᱟ ᱟᱨ ᱥᱮ ᱱᱚᱣᱟ ᱨᱮ ᱱᱚᱣᱟ ᱪᱮᱛᱟᱱ ᱨᱮ ᱩᱛᱷᱱᱟᱹᱣᱤᱭᱟᱹ ᱛᱤᱱᱟᱹᱜ ᱦᱮᱱᱟᱜ ᱠᱚᱣᱟ ᱱᱚᱣᱟ ᱵᱟᱵᱚᱛ ᱫᱚ ᱵᱟᱠᱚ ᱞᱟᱹᱭ ᱫᱟᱲᱮᱭᱟᱜᱼᱟ ᱠᱟᱨᱚᱱ ᱦᱩᱭ ᱫᱟᱲᱮᱭᱟᱜᱼᱟ ᱟᱥᱲᱟ ᱠᱚᱨᱮ ᱛᱤᱱᱟᱹᱜ ᱜᱟᱱ ᱠᱚ ᱞᱟᱹᱭ ᱟᱠᱚ ᱠᱟᱱᱟ ᱥᱮ ᱵᱟᱠᱚ ᱞᱟᱹᱭ ᱟᱠᱚ ᱠᱟᱱᱟ ᱟᱨ ᱱᱚᱣᱟ ᱫᱚ ᱯᱷᱤᱞᱢᱤ ᱞᱮᱠᱟᱛᱮ ᱥᱮ ᱚᱠᱟ ᱞᱮᱠᱟᱛᱮ ᱱᱟᱦᱟᱜ ᱤᱱᱴᱟᱨᱴᱮᱱᱢᱮᱱᱴ ᱞᱮᱠᱟᱛᱮ ᱦᱚᱸ ᱵᱟᱝᱠᱚ ᱞᱟᱹᱭ ᱫᱟᱲᱮᱭᱟᱠᱚ ᱠᱟᱱᱟ ᱚᱠᱟ ᱞᱮᱠᱟᱛᱮ ᱯᱷᱟᱭᱫᱟ ᱢᱮᱱᱟᱜᱼᱟ ᱱᱩᱠᱩ ᱢᱟᱫᱽᱭᱟᱢ ᱛᱮ
ᱦᱩᱸ
ᱱᱚᱣᱟ ᱦᱤᱨᱚ ᱦᱤᱨᱚᱭᱤᱱ ᱡᱟᱦᱟᱸ ᱠᱚ ᱞᱟᱹᱭ ᱜᱚᱫ ᱮᱫᱟ ᱟᱫᱚ ᱱᱩᱠᱩ ᱢᱟ ᱢᱤᱫᱴᱮᱱ ᱤᱱᱴᱟᱨ ᱴᱮᱱᱢᱮᱱᱴ ᱟᱨ ᱵᱟᱝ ᱢᱚᱱᱮᱨᱟᱱᱡᱟᱱ ᱨᱮᱭᱟᱜ ᱞᱮᱠᱟᱛᱮ ᱢᱚᱱᱮ ᱨᱤᱡᱷᱟᱹᱣ ᱞᱮᱠᱟᱛᱮ ᱟᱫᱚ ᱠᱚ ᱩᱫᱩᱜ ᱥᱚᱫᱚᱨ ᱜᱚᱫ ᱮᱫᱟ ᱟᱨ ᱚᱱᱟᱨᱮ ᱢᱤᱭᱩᱡᱤᱠ ᱠᱚ ᱥᱟᱰᱮ ᱵᱟᱲᱟ ᱜᱚᱫᱚᱜᱼ -ᱟ ᱟᱨ ᱵᱟᱲᱟᱭᱚᱜ ᱠᱟᱱᱟ ᱚᱱᱟᱨᱮ ᱟᱹᱰᱤᱜᱤᱟᱱ ᱥᱟᱡᱟᱣ ᱵᱟᱡᱟᱣ ᱚᱱᱟᱛᱮ ᱦᱚᱲ ᱠᱚᱣᱟᱜ ᱱᱟᱥᱮ ᱨᱤᱡᱷᱟᱹᱣ ᱧᱚᱜ ᱦᱤᱡᱩᱜᱼᱟ ᱩᱱᱠᱩ ᱪᱮᱛᱟᱱ ᱨᱮ ᱟᱨ ᱚᱱᱟᱨᱮ ᱮᱠᱥᱮᱱ ᱢᱮᱱᱟᱜᱼᱟ ᱚᱱᱟᱛᱮ ᱦᱤᱨᱳ ᱠᱚᱫᱚ ᱟᱹᱰᱤ ᱡᱟᱞᱫᱤ ᱞᱚᱡᱚᱨ ᱨᱮᱠᱚ ᱟᱹᱰᱤ ᱩᱥᱟᱹᱨᱟ ᱞᱚᱡᱚᱨ ᱨᱮᱠᱚ ᱦᱮᱡ ᱵᱟᱲᱟ ᱜᱚᱫᱚᱜ ᱠᱟᱱᱟ ᱟᱨ ᱦᱟᱹᱱᱠᱩ ᱴᱟᱜ ᱫᱚ ᱥᱩᱢᱩᱝ ᱯᱩᱛᱷᱤ ᱵᱷᱳᱨ ᱨᱮᱜᱮ ᱠᱚ ᱧᱮᱞᱚᱜᱚᱜ ᱠᱟᱱᱟ ᱟᱨ ᱪᱮᱜ ᱪᱤᱠᱟᱹᱜᱼᱟ ᱚᱠᱟ ᱩᱛᱱᱟᱹᱣᱚᱜ ᱠᱟᱱᱟ ᱪᱮᱫ ᱱᱟᱯᱷᱟ ᱥᱮ ᱯᱷᱟᱭᱫᱟ ᱢᱮᱱᱟᱜᱼᱟ ᱱᱚᱣᱟ ᱢᱚᱸᱡᱽ ᱥᱟᱹᱦᱤᱡ ᱛᱮ ᱯᱟᱥᱮ ᱵᱟᱝ ᱞᱟᱹᱭ ᱥᱚᱫᱚᱨ ᱫᱟᱲᱮᱭᱟᱜᱢ ᱚᱱᱟᱛᱮ ᱵᱟᱠᱚ ᱫᱤᱥᱟᱹ ᱫᱟᱲᱮᱭᱟᱜ ᱠᱟᱱᱟ ᱢᱚᱱᱮᱨᱮ ᱜᱚᱨᱚᱡᱽ ᱵᱟᱭ ᱦᱤᱡᱩᱜ ᱠᱟᱱᱟ ᱟᱫᱚ ᱟᱹᱞᱤᱧᱟᱜ ᱦᱩᱫᱤᱥ ᱚᱱᱜᱚᱭ ᱱᱚᱝᱠᱟ ᱢᱟᱞ ᱟᱵᱮᱱ ᱜᱮ ᱪᱮᱫ ᱵᱮᱱ ᱢᱮᱱᱮ
ᱦᱮᱸ ᱟᱫᱚ ᱟᱹᱞᱤᱧᱟᱜ ᱢᱮᱱ ᱞᱮᱠᱟᱛᱮᱫᱚ ᱱᱤᱭᱟᱹ ᱡᱮ ᱟᱵᱚ ᱵᱷᱟᱨᱚᱛ ᱫᱤᱥᱚᱢ ᱨᱮ ᱮᱜ ᱡᱮᱛᱮ ᱜᱮ ᱢᱟᱹᱱᱢᱤ ᱢᱮᱱᱟᱜ ᱟᱠᱟᱫ ᱵᱚᱱᱟ ᱟᱫᱚ ᱟᱵᱚ ᱫᱚᱵᱚᱱ ᱱᱚᱝᱠᱟᱱᱟᱜ ᱵᱚᱱ ᱤᱥᱠᱩᱞ ᱠᱚᱞᱮᱡᱽ ᱨᱮᱵᱚᱱ ᱚᱞ ᱯᱟᱲᱦᱟᱜ ᱢᱟ ᱥᱮ ᱢᱤᱴᱤᱝ ᱴᱨᱮᱱᱤᱝ ᱛᱮ ᱱᱚᱝᱠᱟᱱᱟᱜ ᱵᱚᱱ ᱚᱞ ᱯᱟᱲᱦᱟᱜ ᱢᱟ ᱡᱮᱢᱚᱱ ᱮ ᱡᱮᱞᱮᱠᱟ ᱱᱤᱛᱚᱜ ᱢᱳᱵᱟᱭᱤᱞ ᱨᱮᱭᱟᱜ ᱜᱟᱞᱢᱟᱨᱟᱣ ᱜᱟᱹᱲᱤ ᱨᱮᱭᱟᱜ ᱜᱟᱞᱢᱟᱨᱟᱣ ᱛᱳ ᱥᱮ ᱟᱨᱚ ᱚ ᱡᱤᱱᱤᱥ ᱨᱮᱭᱟᱜ ᱛᱚ ᱱᱩᱠᱩ ᱠᱚᱫᱚ ᱦᱟᱸᱜ ᱡᱚᱛᱚ ᱥᱟᱱᱴᱤᱥ ᱞᱮᱠᱟᱱ ᱦᱚᱲ ᱜᱮᱠᱚ ᱵᱮᱱᱟᱣ ᱥᱚᱫᱚᱨ ᱟᱠᱟᱫᱟ ᱟᱨ ᱟᱵᱚ ᱵᱚᱱ ᱵᱮᱵᱚᱦᱟᱨᱮᱫ ᱠᱟᱱᱟ ᱟᱨ ᱟᱨ ᱮ ᱡᱮᱛᱮᱱᱟᱜ ᱟᱞᱜᱟ ᱦᱚᱸ ᱢᱮᱱᱟᱜᱼᱟ ᱩᱱᱟᱹᱜ ᱟᱸᱴ ᱦᱚᱸ ᱢᱮᱱᱟᱜᱼᱟ ᱦᱮ ᱠᱟᱴᱷᱤᱱ ᱦᱚᱸ ᱢᱮᱱᱟᱜ ᱟᱱᱟ ᱛᱚ ᱚᱱᱟ ᱞᱮᱠᱟᱜᱮ ᱱᱤᱛᱳ ᱫᱚ ᱱᱟᱦᱟᱜ ᱟ ᱱᱚᱣᱟ ᱮᱴ ᱴᱟᱜ ᱤᱭᱟᱹᱨᱮᱱ ᱡᱮᱞᱮᱠᱟ ᱦᱟᱸᱜ ᱮ ᱪᱤᱱ ᱡᱟᱯᱟᱱ ᱟᱨ ᱟᱢᱮᱨᱤᱠᱟᱱ ᱠᱚᱨᱮᱱ ᱫᱚ ᱱᱟᱸᱜ ᱡᱟᱦᱟᱸᱴᱟᱜ ᱠᱷᱚᱱᱟᱜ ᱠᱟᱹᱣᱰᱤ ᱦᱤᱡᱩᱜᱚᱜᱼᱟ ᱟᱫᱚ ᱚᱱᱠᱟᱱᱟᱜ ᱜᱮ ᱦᱟᱸᱜ ᱤᱥᱠᱤᱞ ᱟᱨ ᱪᱤ ᱪᱷᱟ ᱠᱚ ᱮᱢᱟ ᱦᱟᱠᱚᱣᱟ ᱦᱮᱸ ᱟᱨ ᱟᱵᱚ ᱵᱷᱟᱨᱚᱛ ᱫᱤᱥᱚᱢ ᱨᱮᱫᱚ ᱦᱟᱸᱜ ᱟᱫᱚ ᱚᱱᱠᱟᱱᱟᱜ ᱫᱚ ᱦᱟᱸᱜ ᱵᱟᱝᱜᱮ ᱱᱟᱦᱟᱜ ᱚᱱᱟᱥ ᱢᱟᱱᱮ ᱥᱟᱝᱥᱠᱨᱤᱛᱤᱠ ᱧᱩᱛᱩᱢ ᱛᱮ ᱟᱫᱚ ᱠᱚ ᱮᱱᱮᱡ ᱥᱮᱨᱮᱧ ᱦᱚᱪᱚ ᱠᱚᱣᱟ ᱟᱨ ᱚᱱᱟ ᱮᱱᱮᱡ ᱥᱮᱨᱮᱧ ᱛᱮᱫᱚ ᱱᱟᱦᱟᱸᱜ ᱚᱱᱠᱟ ᱵᱟᱝ ᱪᱚᱝ ᱠᱟᱹᱣᱲᱤ ᱦᱤᱡᱩᱜᱚᱜᱼᱟ ᱵᱟᱝ ᱪᱚᱝ ᱥᱮᱞᱯᱴᱤᱥᱮ ᱯᱷᱮᱱᱥ ᱵᱮᱱᱟᱜ-ᱟ ᱵᱟᱧᱪᱚᱝ ᱡᱟᱦᱟᱸ ᱪᱮᱫ ᱜᱮ ᱵᱟᱭ ᱦᱩᱡᱩᱜᱩᱜᱼᱟ ᱚᱱᱟᱛᱮ ᱟᱹᱞᱤᱧᱟᱜ ᱢᱮᱱᱫᱚ ᱡᱮ ᱟᱵᱚ ᱦᱚ ᱡᱟᱦᱟ ᱤᱥᱠᱩᱞ ᱠᱚᱞᱮᱡᱽ ᱠᱚ ᱢᱮᱱᱟᱜ ᱟᱱᱟᱝ ᱟᱫᱚ ᱚᱱᱟ ᱠᱚᱨᱮ ᱵᱚᱱ ᱴᱤᱪᱟᱨ ᱠᱚᱵᱚᱱ ᱥᱮᱡᱮᱥᱴ ᱫᱟᱲᱮ ᱟᱠᱚ ᱢᱟ ᱡᱮ ᱱᱚᱣᱟ ᱠᱚᱵᱚᱱ ᱯᱟᱲᱦᱟᱣ ᱠᱚᱢᱟ ᱪᱮᱫᱟᱜ ᱥᱮ ᱱᱚᱣᱟ ᱠᱚᱫᱚ ᱚ ᱚᱱᱟᱨ ᱨᱮᱱ ᱢᱟᱹᱱᱢᱤ ᱠᱟᱱᱟ ᱵᱚᱱ ᱚᱱᱟ ᱦᱤᱥᱟᱹᱵᱽ ᱛᱮ ᱟᱵᱚ ᱦᱚᱸᱵᱚᱱ ᱞᱟᱹᱭ ᱥᱚᱫᱚᱨ ᱫᱟᱲᱮᱭᱟᱜᱼᱟ ᱡᱮ ᱱᱚᱝᱠᱟ ᱱᱚᱝᱠᱟ ᱚᱞ ᱯᱟᱲᱦᱟᱣ ᱜᱟᱱᱚᱜ ᱢᱟ
ᱩᱦᱩ ᱞᱚᱢᱟ ᱦᱮᱸ ᱴᱷᱤᱠ ᱜᱮᱵᱮᱱ ᱞᱟᱹᱭ ᱠᱮᱫᱟ ᱱᱚᱣᱟ ᱮ ᱱᱚᱣᱟ ᱦᱩᱰᱤᱧ ᱚᱠᱛᱮ ᱠᱷᱚᱱ ᱜᱮ ᱱᱟᱦᱟᱜ ᱤᱥᱠᱤᱞ ᱠᱚ ᱡᱟᱦᱟ ᱪᱟᱭᱱᱟ ᱨᱮᱭᱟᱜ ᱵᱤᱱ ᱞᱟᱹᱭ ᱠᱮᱫᱟ ᱥᱮ ᱡᱟᱯᱟᱱ ᱨᱮᱭᱟᱜ ᱵᱮᱱ ᱞᱟᱹᱭ ᱠᱮᱫᱟ ᱥᱮ ᱟᱢᱨᱤᱠᱟᱨᱤᱠᱟᱱᱟᱜᱹ ᱨᱮᱱᱟᱜ ᱦᱚᱸᱵᱮᱱ ᱞᱟᱹᱭ ᱠᱮᱫᱟ ᱛᱚ ᱵᱷᱟᱨᱚᱛ ᱫᱤᱥᱚᱢ ᱵᱟᱛᱨᱮ ᱨᱮᱭᱟ ᱟᱵᱚ ᱥᱟᱶᱛᱟ ᱛᱟᱞᱟ ᱞᱮᱠᱟᱛᱮ ᱱᱚᱣᱟ ᱠᱚ ᱚᱱᱟ ᱟᱹᱨᱤᱪᱟᱹᱞᱤ ᱢᱟ ᱦᱮ ᱜᱮ ᱢᱮᱱᱠᱷᱟᱱ ᱚᱠᱟ ᱚᱠᱟ ᱠᱚ ᱚᱠᱟ ᱠᱚ ᱡᱤᱱᱤᱥ ᱵᱮᱵᱚᱥᱛᱟ ᱦᱩᱭ ᱫᱟᱲᱮᱭᱟᱜᱼᱟ ᱟᱵᱚ ᱞᱟᱹᱜᱤᱫ ᱚᱱᱟ ᱠᱚ ᱡᱤᱱᱤᱥ ᱫᱚ ᱦᱩᱰᱤᱧ ᱠᱷᱚᱱ ᱜᱮ ᱞᱟᱹᱭ ᱤᱫᱤ ᱡᱮᱞᱮᱠᱟ ᱜᱤᱫᱽᱨᱟᱹ ᱟᱭᱟᱜ ᱯᱟᱹᱨᱥᱤ ᱵᱮᱱ ᱞᱟᱹᱭ ᱧᱚᱜ ᱟᱭ ᱠᱟᱱᱟ ᱵᱚᱦᱚᱜ ᱨᱮ ᱵᱩᱡᱷᱟᱹᱣ ᱧᱚᱜᱟ ᱾ ᱚᱱᱟᱭ ᱦᱮᱣᱟᱜ ᱠᱟᱱᱟ ᱚᱱᱠᱟᱜᱮ ᱦᱮᱣᱟᱜᱼᱦᱮᱣᱟᱜ ᱥᱟᱶᱼᱥᱟᱶᱛᱮ ᱚᱱᱟ ᱠᱟᱹᱢᱤ ᱠᱚᱦᱚᱸ ᱦᱩᱰᱤᱧ ᱠᱷᱚᱡ ᱜᱮ ᱡᱚᱛ ᱛᱚᱣᱟᱜ ᱞᱟᱹᱭ ᱤᱫᱤᱭᱟᱠᱚ ᱨᱮᱭᱟᱜ ᱠᱟᱱᱟ ᱾ ᱟᱹᱞᱤᱧᱟᱜ ᱱᱚᱜᱼᱚ ᱱᱚᱝᱠᱟ ᱦᱩᱫᱤᱥᱮ ᱢᱮᱱᱮᱜᱼᱟ ᱾ ᱟᱫᱚ ᱱᱚᱝᱠᱟ ᱦᱩᱭᱩᱜ ᱡᱟᱹᱨᱩᱲᱟ ᱥᱮ ᱵᱟᱝᱜᱮ? ᱚᱠᱟ ᱞᱮᱠᱟ ᱵᱮᱱ ᱧᱮᱞ ᱧᱟᱢ ᱫᱟ᱾
ᱡᱟᱦᱟᱸ ᱟᱵᱮᱱ ᱵᱮᱱ ᱞᱟᱹᱭ ᱥᱚᱫᱚᱨ ᱠᱮᱜᱼᱟ ᱫᱚ ᱚᱱᱟ ᱦᱚᱸ ᱜᱟᱱ ᱜᱮᱭᱟ ᱴᱷᱤᱠ ᱜᱮᱭᱟ ᱾ ᱟᱪᱪᱷᱟ ᱟᱨ ᱢᱤᱫᱴᱮᱡ ᱡᱤᱱᱤᱥ ᱠᱩᱠᱞᱤ ᱥᱟᱱᱟᱧ ᱛᱟᱦᱮᱸ ᱞᱮᱱᱟ᱾ ᱟᱨ ᱱᱚᱣᱟ ᱡᱟᱦᱟᱸ ᱱᱮᱛᱟᱨ ᱨᱮᱭᱟᱜ ᱚᱞ ᱯᱟᱲᱦᱟᱣ ᱠᱚ ᱢᱮᱱᱟᱜ ᱟᱠᱟᱜ-ᱱᱟ᱾ ᱟᱫᱚ ᱚᱱᱟᱨᱮ ᱟᱵᱮᱱ ᱪᱮᱫ ᱞᱮᱠᱟ ᱵᱮᱱ ᱧᱮᱞ ᱧᱟᱢᱮᱫ ᱠᱟᱱᱟ? ᱟᱸ, ᱪᱮᱫ ᱪᱮᱫ ᱦᱟᱡᱩᱜ ᱫᱚᱨᱠᱟᱨ ᱠᱟᱱᱟ? ᱚᱱᱠᱟ ᱵᱤᱱᱫᱩᱣᱟᱜ ᱢᱮᱱᱛᱮ ᱯᱚᱭᱮᱱᱴ ᱚᱣᱟᱭᱤᱡ ᱵᱮᱱ ᱞᱟᱹᱭ ᱥᱚᱫᱚᱨᱟ᱾
ᱪᱮᱫ ᱪᱮᱫ ᱚᱝᱠᱟ? ᱛᱚ, ᱟᱵᱮᱱᱟᱜ ᱠᱩᱠᱞᱤ ᱫᱚ ᱚᱠᱟ ᱞᱮᱠᱟ ᱪᱚ? ᱦᱮᱸ, ᱟᱫᱚ ᱟᱹᱞᱤᱧᱟᱜ ᱯᱚᱭᱮᱱᱴᱥ ᱞᱮᱠᱟ ᱛᱮᱵᱮᱱ ᱞᱟᱹᱭ ᱞᱮᱠ ᱠᱷᱟᱱ ᱫᱚ ᱰᱤᱡᱤᱴᱮᱞ ᱦᱩᱫᱤᱥ ᱦᱤᱡᱩᱜᱚᱜ ᱠᱟᱱᱟ᱾ ᱟᱨ ᱱᱚᱝᱠᱟ ᱠᱟᱹᱴᱤᱡ ᱠᱩᱠᱞᱤ ᱜᱮ ᱠᱟᱹᱴᱤᱡ ᱯᱚᱭᱮᱱᱴᱥ ᱨᱮ ᱫᱟᱹᱭᱠᱟ ᱢᱟ ᱵᱟᱭ ᱦᱤᱡᱩᱜ ᱠᱟᱱ᱾ ᱟᱫᱚ ᱠᱟᱛᱷᱟ ᱦᱚᱸ